ᱦᱮᱸ ᱡᱚᱦᱟᱨ ᱡᱚᱦᱟᱨ᱾
ᱦᱳᱭ ᱡᱚᱦᱟᱨ ᱜᱮ᱾
ᱦᱮᱸ ᱪᱮᱫ ᱞᱮᱠᱟ ᱢᱮᱱᱟᱜ ᱵᱤᱱᱟ ᱱᱟᱯᱟᱭ ᱜᱮᱛᱚ᱾ ᱦᱚ ᱱᱚᱜ-ᱚᱭ ᱫᱩᱲᱩᱵ ᱵᱟᱲᱟ ᱦᱩᱭ ᱠᱟᱱᱟ᱾
ᱚ᱾ ᱢᱚᱸᱡᱽ ᱵᱟᱲᱟ ᱜᱮ᱾
ᱟ ᱵᱮᱥ ᱵᱟᱲᱟ ᱜᱮ ᱟᱨ ᱟᱵᱤᱱ ᱪᱮᱫ ᱞᱮᱠᱟ?
ᱦᱮᱸ ᱟᱹᱞᱤᱧ ᱦᱚᱸ ᱵᱮᱥ ᱵᱟᱲᱟ ᱜᱮ ᱮᱠᱷᱚᱱ ᱫᱚ᱾
ᱟ, ᱦᱳᱭ ᱡᱷᱚᱛᱚ ᱜᱮ ᱱᱟᱯᱟᱭ ᱵᱚ ᱛᱟᱸᱦᱮᱱ ᱢᱟ ᱱᱚᱣᱟ ᱜᱮ ᱡᱷᱚᱛᱚ ᱦᱚᱲ ᱵᱚᱱ ᱟᱸᱥᱚᱜ-ᱟ᱾
ᱦᱳᱭ ᱦᱳᱭ ᱦᱳᱭ᱾
ᱚ ᱟᱫᱚ ᱢᱟ ᱞᱟᱦᱟ ᱥᱮᱫᱟᱜ ᱠᱟᱛ ᱛᱷᱟᱞᱟᱝ ᱤᱫᱤᱭᱟ ᱟᱫᱚ ᱪᱮᱫ ᱵᱟᱵᱚᱫ ᱛᱮᱞᱟᱝ ᱜᱟᱞᱢᱟᱨᱟᱜ-ᱟ ᱢᱟᱥᱮ᱾
ᱦᱩᱸ᱾ ᱟᱢᱜᱮ ᱞᱟᱹᱭ ᱛᱟᱞᱟᱝ ᱢᱮ ᱢᱟ᱾
ᱦᱳ ᱟᱫᱚ ᱱᱤᱛᱚᱜ ᱫᱚ ᱦᱟᱸᱜ ᱢᱟᱱᱮ ᱟᱵᱚ ᱢᱟ ᱱᱚᱜ-ᱚᱭ ᱪᱟᱥ-ᱵᱟᱥ ᱦᱚᱲ ᱛᱚ᱾
ᱦᱩᱸ ᱦᱩᱸ ᱦᱩᱸ᱾
ᱟᱫᱚ ᱪᱟᱥᱵᱟᱥ ᱪᱷᱟᱲᱟ ᱠᱟᱛᱮᱫ ᱦᱟᱸᱜ ᱟᱫᱚ ᱟᱵᱚ ᱪᱮᱫ ᱠᱚᱵᱚ ᱠᱟᱹᱢᱤ ᱵᱟᱲᱟᱭᱮᱜᱼᱟ ᱚᱱᱟ ᱵᱟᱵᱚᱛ ᱜᱮ ᱠᱟᱹᱴᱤᱡ ᱞᱟᱝ ᱨᱚᱯᱚᱲᱟ ᱱᱤᱛᱚᱜ ᱫᱚ᱾
ᱟᱪᱪᱷᱟ᱾
ᱦᱳᱭ ᱟᱫᱚ ᱢᱟᱥ ᱥᱮ ᱞᱟᱹᱭᱵᱤᱱ ᱱᱤᱛᱚᱜ ᱱᱚᱝᱠᱟ ᱡᱟᱸᱦᱟᱱᱟᱜ ᱢᱟᱱᱮ ᱪᱟᱥᱵᱟᱥ ᱪᱷᱟᱲᱟ ᱠᱟᱛᱮᱫ ᱚᱱᱠᱟ ᱟᱵᱚ ᱢᱟᱱᱮ ᱟᱨ ᱮᱴᱟᱜᱟᱜ ᱠᱚ ᱪᱮᱫ ᱠᱚᱵᱚ ᱠᱟᱹᱢᱤ ᱫᱟᱲᱮᱭᱟᱜ ᱠᱟᱱᱟ᱾
ᱮᱠᱷᱚᱱ ᱫᱚ ᱟᱯᱟᱛᱚᱛᱚ ᱟᱵᱚ ᱫᱚ ᱦᱟᱸᱜ ᱠᱟᱹᱢᱤ ᱢᱮᱱᱛᱮ ᱫᱚ ᱮᱴᱟᱜ ᱠᱟᱹᱢᱤ ᱫᱚ ᱥᱮᱨᱚᱠᱚᱢ ᱫᱚ ᱢᱮᱱᱟᱜ ᱫᱚ ᱢᱮᱱᱟᱜᱼᱟ ᱟᱫᱚ ᱵᱟᱵᱚᱱ ᱪᱟᱞᱟᱜ ᱠᱟᱱᱟ ᱮᱠᱷᱚᱱ ᱫᱚ ᱡᱚᱠᱷᱟᱡ ᱢᱮᱱᱟᱜ ᱜᱮᱭᱟ᱾ ᱟᱫᱚ ᱮᱠᱷᱚᱱ ᱫᱚ ᱦᱩᱲᱩ ᱨᱚᱦᱚᱭ ᱵᱟᱹᱜᱤ ᱠᱟᱛᱮ ᱵᱟᱠᱚ ᱪᱟᱞᱟᱜᱼᱟ ᱥᱮ ᱦᱚᱲ᱾
ᱟᱪᱪᱷᱟ᱾
ᱦᱩᱸ᱾ ᱟᱨ ᱠᱷᱟᱡ ᱟᱞᱮ ᱥᱮᱫ ᱫᱚ ᱠᱟᱹᱢᱤ ᱫᱚ ᱢᱮᱱᱟᱜ ᱜᱮᱭᱟ ᱢᱤᱥᱛᱨᱤ ᱠᱟᱹᱢᱤ ᱠᱚ ᱪᱟᱞᱟᱜ ᱠᱟᱱᱟ᱾ ᱮ ᱵᱷᱟᱴᱟ ᱠᱟᱹᱢᱤ ᱠᱚ ᱪᱟᱞᱟᱜ ᱠᱟᱱᱟ, ᱠᱟᱹᱢᱤ ᱠᱚ ᱫᱚ ᱢᱮᱱᱟᱜ ᱜᱮᱭᱟ ᱚᱵᱚᱥᱥᱚ᱾
ᱦᱳᱭ᱾ ᱟᱫᱚ ᱪᱟᱥᱵᱟᱥ ᱢᱟ ᱟᱵᱚ ᱢᱟ ᱡᱟᱹᱥᱛᱤ ᱢᱟ ᱦᱟᱸᱜ ᱚᱱᱟ ᱡᱚᱢ ᱞᱟᱹᱜᱤᱫ ᱜᱮᱵᱚ ᱪᱟᱥᱮᱫᱼᱟ ᱛᱚ᱾ ᱟᱫᱚ ᱱᱤᱛᱚᱜ ᱢᱟ ᱧᱮᱞᱚᱜᱚᱜ ᱠᱟᱱᱟ ᱢᱟᱱᱮ ᱠᱟᱹᱣᱰᱤ ᱠᱚ ᱞᱟᱹᱠᱛᱤᱜ ᱠᱟᱱᱟ ᱟᱫᱚ ᱠᱟᱹᱣᱰᱤ ᱟᱨᱡᱟᱣ ᱢᱟ ᱱᱤᱦᱟᱹᱛ ᱞᱟᱹᱠᱛᱤᱜ ᱠᱟᱱᱟ ᱟᱫᱚ ᱢᱟᱱᱮ ᱟᱯᱮ ᱥᱮᱫ ᱫᱚ ᱪᱮᱫ ᱠᱚᱠᱚ ᱠᱟᱹᱢᱤ ᱠᱟᱱᱟ ᱡᱟᱸᱦᱟ ᱫᱚ ᱢᱟᱱᱮ ᱥᱚᱝᱥᱟᱨ ᱪᱟᱞᱟᱣ ᱞᱟᱹᱜᱤᱫ ᱠᱟᱹᱣᱰᱤ ᱠᱚᱠᱚ ᱟᱨᱡᱟᱣ ᱮᱫᱟ?
ᱦᱩᱸ᱾ ᱟᱞᱮ ᱥᱮᱱ ᱫᱚ ᱚᱱᱮ ᱛᱚᱞᱤᱧ ᱞᱟᱹᱭ ᱠᱮᱫᱟ ᱳᱭ ᱢᱤᱥᱛᱨᱤ ᱠᱟᱹᱢᱤ ᱠᱚ ᱪᱟᱞᱟᱜ ᱠᱟᱱᱟ᱾ ᱛᱟᱨᱯᱚᱨᱮ ᱢᱤᱫᱴᱮᱡ ᱦᱮᱸᱪᱟᱨᱮ ᱢᱮᱱᱟᱜᱼᱟ ᱦᱮᱸᱪᱟᱨᱮ ᱠᱟᱹᱢᱤ ᱠᱚ ᱪᱟᱞᱟᱜ ᱠᱟᱱᱟ᱾
ᱟᱪᱪᱷᱟ ᱟᱫᱚ ᱢᱤᱥᱛᱨᱤ ᱠᱟᱹᱢᱤ ᱫᱚ ᱞᱟᱹᱭ ᱞᱮᱠᱷᱟᱱ ᱫᱚ ᱚᱱᱮ ᱡᱟᱦᱟᱸ ᱚᱲᱟᱜ ᱵᱮᱱᱟᱣ ᱠᱚ᱾
ᱦᱮᱸ ᱦᱮᱸ ᱚᱲᱟᱜ ᱵᱮᱱᱟᱣ ᱜᱮ᱾
ᱚ ᱢᱟᱱᱮ ᱱᱚᱝᱠᱟ ᱡᱟᱸᱦᱟ ᱫᱟᱞᱟᱱ ᱚᱲᱟᱜ ᱠᱚᱠᱚ ᱵᱮᱱᱟᱣᱮᱫᱼᱟ ᱚᱸᱰᱮ ᱦᱟᱸᱜ ᱡᱟᱦᱟᱸᱭ ᱫᱚ ᱢᱤᱥᱛᱨᱤ ᱠᱟᱹᱢᱤ ᱠᱚ ᱵᱟᱲᱟᱭᱟ, ᱦᱳᱭ ᱡᱟᱦᱟᱸᱭ ᱫᱚ ᱢᱤᱥᱛᱨᱤ ᱠᱟᱱᱟ ᱠᱚ᱾ ᱦᱳᱭ ᱞᱮᱵᱟᱨ ᱠᱚ ᱟᱨ ᱛᱟᱨᱯᱚᱨᱮ ᱚᱱᱟ ᱪᱷᱟᱰᱟ ᱠᱟᱛᱮ ᱟᱨᱚ ᱡᱟᱸᱦᱟᱱᱟᱜ ᱮᱴᱟᱜᱟᱜ ᱠᱚ᱾
ᱚᱱᱮ ᱛᱚᱞᱤᱧ ᱞᱟᱹᱭ ᱠᱮᱫᱟ ᱦᱮᱸᱪᱟᱨᱮ ᱢᱮᱱᱟᱜᱼᱟ ᱥᱩᱨ ᱨᱮ ᱢᱤᱫᱴᱟᱝ ᱦᱮᱸᱪᱟᱨᱮ ᱚᱱᱟ ᱦᱮᱸᱪᱟᱨᱮ ᱠᱟᱹᱢᱤ ᱠᱚ ᱪᱟᱞᱟᱜᱼᱟ᱾
ᱚ ᱦᱚᱸ, ᱦᱳᱭ ᱟᱞᱮ ᱥᱮᱫ ᱦᱚᱸ ᱚᱱᱠᱟᱜᱮ ᱢᱟᱱᱮ ᱡᱟᱦᱟᱸᱭ ᱫᱚ ᱦᱟᱸᱜ ᱡᱚᱛᱚ ᱦᱚᱲ ᱫᱚ ᱠᱟ ᱪᱟᱥ ᱠᱟᱹᱢᱤ ᱠᱚ ᱵᱟᱝ ᱠᱚ ᱯᱚᱥᱟᱜ-ᱟ ᱛᱚ᱾
ᱦᱩᱸ ᱦᱩᱸ᱾
ᱟᱨ ᱡᱟᱦᱟᱸᱭᱟᱜ ᱪᱟᱥᱵᱟᱥ ᱦᱮᱱᱟᱜᱼᱟ ᱩᱱᱠᱩ ᱜᱮᱠᱚ ᱪᱟᱥᱟ ᱡᱟᱦᱟᱸᱭ ᱫᱚ ᱢᱟᱱᱮ ᱱᱚ ᱠᱟ ᱨᱮᱸᱜᱮᱡ ᱚᱲᱮᱡ ᱦᱚᱲ ᱢᱟᱱᱮ ᱩᱱᱠᱩ ᱢᱟ ᱴᱟᱠᱟ ᱯᱩᱭᱥᱟᱹ ᱦᱚᱸ ᱞᱟᱹᱠᱛᱤ ᱠᱟᱱᱟ ᱛᱚ᱾ ᱟᱨ ᱱᱮᱛᱟᱨ ᱢᱟᱱᱮ ᱡᱚᱢᱟᱜ ᱠᱚᱢᱟ ᱱᱚᱜᱼᱚᱭ ᱦᱟᱸᱜ ᱥᱚᱨᱠᱟᱨ ᱯᱟᱦᱴᱟ ᱠᱷᱚᱱ ᱦᱚᱸ ᱧᱟᱢᱚᱜ ᱠᱟᱱ ᱜᱮᱭᱟ ᱪᱟᱣᱞᱮ ᱠᱚᱠᱚ ᱮᱢᱚᱜ ᱠᱟᱱᱟ, ᱜᱩᱦᱩᱢ ᱠᱚᱠᱚ ᱮᱢᱚᱜ ᱠᱟᱱᱟ, ᱟ ᱚᱱᱟ ᱢᱟᱠᱚ ᱠᱩᱲᱟᱹᱮᱫ ᱜᱮᱭᱟ᱾
ᱦᱩᱸ᱾
ᱮᱸ ᱡᱟᱹᱥᱛᱤ ᱫᱚ ᱦᱟᱸᱜ ᱱᱚᱜᱼᱚᱭ ᱧᱮᱞᱚᱜᱚᱜ ᱠᱟᱱᱟ ᱦᱟᱱᱮ ᱵᱟᱡᱟᱨ ᱠᱟᱹᱢᱤ ᱡᱟᱦᱟᱸ ᱢᱮᱱ ᱠᱮᱫ ᱞᱮᱠᱟ, ᱦᱮᱸ? ᱢᱟᱱᱮ ᱚᱱᱟ ᱵᱟᱡᱟᱨ ᱨᱮ ᱡᱟᱸᱦᱟ ᱫᱚ ᱦᱟᱸᱜ ᱢᱤᱥᱛᱨᱤ ᱠᱟᱹᱢᱤ ᱠᱚ ᱞᱮᱵᱟᱨ ᱠᱟᱹᱢᱤ ᱠᱚ᱾ ᱛᱟᱨᱯᱚᱨᱮ ᱟᱞᱮ ᱥᱮᱫ ᱫᱚ ᱱᱚᱜᱼᱚᱭ ᱦᱟᱸᱜ ᱠᱟᱹᱴᱤᱡ ᱠᱟᱹᱴᱤᱡ ᱱᱚᱣᱟ ᱢᱟᱱᱮ ᱠᱟᱹᱨᱠᱷᱟᱱᱟ ᱠᱚ ᱢᱮᱱᱟᱜ-ᱟ ᱛᱚ᱾
ᱟᱪᱪᱷᱟ᱾
ᱦᱚᱸ ᱟᱫᱚ ᱚᱱᱟ ᱠᱟᱹᱨᱠᱷᱟᱱᱟ ᱠᱚᱨᱮ ᱦᱚᱸ ᱠᱟᱹᱢᱤ ᱠᱚ ᱪᱟᱞᱟᱜ-ᱟ᱾ ᱟᱫᱚ ᱚᱱᱟ ᱫᱚ ᱦᱟᱸᱜ ᱢᱟᱱᱮ ᱪᱟᱸᱫᱚ ᱨᱮ ᱯᱩᱭᱥᱟᱹ ᱧᱟᱢᱚᱜ-ᱟ ᱛᱚ᱾
ᱠᱟᱹᱨᱠᱷᱟᱱᱟ ᱨᱮ ᱪᱟᱸᱫᱳ ᱯᱚᱭᱥᱟ᱾
ᱦᱳᱭ ᱟᱫᱚ ᱚᱱᱟ ᱫᱚ ᱦᱟᱸᱜ ᱢᱟᱱᱮ ᱢᱤᱫ ᱫᱷᱟᱣ ᱨᱮ ᱰᱷᱮᱨ ᱧᱚᱜ ᱮ ᱦᱟᱛᱟᱣ ᱞᱮᱠᱷᱟᱱ ᱫᱚ ᱠᱟᱹᱴᱤᱡ ᱡᱟᱦᱟᱱᱟᱜ ᱠᱟᱹᱢᱤ ᱨᱮ ᱞᱟᱜᱟᱣ ᱜᱚᱫᱚᱜ ᱛᱟᱭᱟ
ᱦᱩᱸ ᱦᱩᱸ ᱾
ᱟᱨ ᱱᱚᱝᱠᱟ ᱵᱟᱡᱟᱨ ᱠᱚᱨᱮ ᱠᱟᱹᱢᱤ ᱫᱚ ᱚᱱᱮ ᱢᱤᱫ ᱦᱟᱯᱛᱟ ᱨᱮ ᱢᱤᱫ ᱫᱷᱟᱣ ᱠᱚ ᱮᱢᱟ ᱠᱚᱣᱟ ᱡᱟᱦᱟᱸ ᱛᱤᱱᱟᱹᱜ ᱜᱮ ᱟᱨᱡᱟᱣ ᱠᱮᱜᱟᱭ ᱚᱱᱟᱜᱮ ᱚᱲᱟᱜ ᱞᱟᱹᱜᱤᱫ ᱮ ᱠᱷᱚᱨᱪᱟ ᱠᱮᱜᱼᱟ ᱥᱟᱨᱮᱡ ᱠᱷᱟᱱ ᱥᱟᱨᱮᱡ ᱟᱫᱮᱭᱟ ᱵᱟᱠᱷᱟᱱ ᱫᱚ ᱡᱷᱚᱛᱚ ᱪᱟᱵᱟ ᱠᱮᱜᱼᱟ᱾
ᱛᱟᱦᱚᱞᱮ ᱟᱯᱮ ᱥᱮᱫ ᱫᱚ ᱠᱟᱹᱢᱤ ᱠᱚᱫᱚ ᱢᱮᱱᱟᱜ ᱜᱮᱭᱟ ᱵᱟᱝ?
ᱦᱳᱭ ᱢᱟᱱᱮ ᱡᱟᱦᱟᱭᱟᱜ ᱱᱚᱝᱠᱟ ᱠᱟᱹᱢᱤ ᱥᱟᱱᱟᱭᱮᱭᱟ ᱠᱟᱹᱢᱤ ᱨᱮᱱᱟᱜ ᱫᱟᱲᱮ ᱢᱮᱱᱟᱜ ᱛᱟᱭᱟ ᱚᱱᱠᱟᱱ ᱦᱚᱲ ᱫᱚ ᱠᱟᱹᱢᱤ ᱫᱚᱠᱚ ᱧᱟᱢ ᱜᱮᱭᱟ ᱾
ᱟᱪᱪᱷᱟ ᱟᱪᱪᱷᱟ, ᱦᱮᱸ ᱠᱟᱹᱨᱠᱷᱟᱱᱟ ᱠᱚ ᱢᱮᱱᱫᱟ ᱢᱮᱱᱟᱜ-ᱟ ᱛᱟᱦᱚᱞᱮ ᱟᱫᱚ ᱚᱱᱟ ᱠᱚᱨᱮ ᱠᱟᱹᱢᱤ ᱫᱚ ᱧᱟᱢᱚᱜ ᱜᱮᱭᱟ ᱾ ᱚᱸᱻ ᱠᱟᱹᱨᱠᱷᱟᱱᱟ ᱡᱟᱦᱟᱸ ᱚᱱᱟ ᱫᱚ ᱯᱩᱨᱟᱹ ᱯᱤᱠᱥ ᱦᱚᱲ ᱠᱚ ᱛᱟᱦᱮᱱᱟ ᱛᱚ ᱥᱮ ᱡᱟᱦᱟᱸᱭ ᱜᱮ ᱪᱟᱞᱟᱣ ᱫᱟᱲᱮᱭᱟᱜ-ᱟ?
ᱚ ᱢᱟᱱᱮ ᱚᱱᱠᱟ ᱢᱟ ᱯᱟᱨᱢᱟᱱᱮᱱᱴ ᱫᱚ ᱵᱟᱝ-ᱟ ᱛᱚ ᱟᱫᱚ ᱯᱟᱨᱢᱟᱱᱮᱱᱴ ᱵᱟᱝᱠᱷᱟᱱ ᱫᱚ ᱱᱚᱝᱠᱟ ᱠᱟᱹᱢᱤᱭ ᱟᱠᱚ ᱠᱟᱹᱢᱤᱭ ᱟᱠᱚ ᱡᱩᱫᱤ ᱩᱱᱤ ᱠᱟᱹᱢᱤ ᱠᱟᱹᱢᱤᱛᱮ ᱵᱷᱟᱜᱟᱣ ᱱᱟᱭ ᱵᱟᱭ ᱪᱟᱞᱟᱣ ᱞᱮᱱᱟ ᱚᱸᱰᱮ ᱡᱩᱫᱤ ᱡᱩᱫᱤ ᱟᱨᱚ ᱦᱚᱲ ᱠᱚ ᱞᱟᱹᱠᱛᱤᱭᱟ ᱛᱟᱦᱚᱞᱮ ᱮᱴᱟᱜ ᱦᱚᱲ ᱟᱨᱚ ᱚᱸᱰᱮ ᱠᱚ ᱥᱟᱢᱵᱟᱣ ᱠᱚᱣᱟ ᱾
ᱚᱻ ᱾
ᱚᱱᱠᱟ ᱠᱟᱛᱮ ᱠᱚ ᱠᱟᱹᱢᱤ ᱤᱫᱤᱭᱟ ᱾
ᱦᱩᱸ ᱦᱩᱸ ᱾
ᱪᱤᱠᱟᱹᱛᱮ ᱚᱸᱰᱮᱱᱟᱜ ᱡᱟᱦᱟᱸ ᱠᱟᱹᱢᱤ ᱪᱟᱞᱟᱜ-ᱟ ᱡᱟᱦᱟᱸ ᱛᱤᱱᱟᱹᱜ ᱦᱚᱲ ᱠᱚ ᱞᱟᱜᱟᱜ-ᱟ ᱟᱨ ᱤᱱᱟᱹᱜ ᱢᱟ ᱞᱟᱹᱠᱛᱤ ᱜᱮᱛᱚ ᱾
ᱦᱮᱸ ᱾ ᱞᱟᱹᱠᱛᱤ ᱠᱟᱱ ᱜᱮᱭᱟ ᱚᱵᱚᱥᱳᱭ, ᱛᱟᱦᱚᱞᱮ ᱠᱟᱹᱨᱠᱷᱟᱱᱟ ᱫᱚ ᱟᱯᱮ ᱠᱚᱨᱮ ᱛᱤᱱᱟᱹᱜ ᱥᱟᱺᱜᱤᱧᱟ?
ᱦᱮᱸ ᱟᱞᱮ ᱥᱩᱨ ᱠᱚᱨᱮ ᱜᱮ ᱢᱮᱱᱟᱜ-ᱟ, ᱟᱫᱚ ᱱᱤᱛᱚᱜ ᱫᱚ ᱟᱹᱰᱤ ᱜᱟᱱ ᱠᱚ ᱠᱷᱩᱞᱟᱹᱣ ᱠᱟᱜ-ᱟ ᱛᱚ ᱾ ᱦᱳᱭ ᱟᱫᱚ ᱡᱟᱹᱥᱛᱤ ᱫᱚ ᱵᱟᱝᱟ ᱢᱤᱫᱴᱟᱝᱻ ᱨᱮ ᱢᱤᱫ ᱥᱟᱭ ᱜᱟᱱ ᱵᱟᱨ ᱥᱟᱭ ᱜᱟᱱ ᱤᱱᱠᱟᱹ ᱜᱟᱱ ᱜᱮ ᱦᱚᱲ ᱫᱚᱠᱚ ᱠᱟᱹᱢᱤᱭᱟ ᱾
ᱟᱨ ᱚᱱᱠᱟ ᱟᱹᱰᱤ ᱜᱟᱱ ᱢᱮᱱᱟᱜ-ᱟ ᱟᱫᱚ ᱦᱟᱸᱰᱮ ᱱᱟᱰᱮ ᱦᱟᱹᱴᱤᱧ ᱠᱟᱛᱮ ᱦᱚᱲ ᱫᱚᱠᱚ ᱠᱟᱹᱢᱤ ᱠᱟᱱᱟ ᱾
ᱟᱪᱪᱷᱟ, ᱛᱟᱦᱚᱞᱮ ᱚᱱᱟ ᱠᱚᱫᱚ ᱪᱮᱫ ᱠᱚ ᱠᱟᱨᱠᱷᱟᱱᱟ ᱠᱟᱱᱟ?
ᱚᱻ ᱚᱱᱟ ᱠᱚᱫᱚ ᱦᱟᱸᱜ ᱱᱚ-ᱚᱭ ᱢᱮᱬᱦᱮᱫ ᱠᱚᱠᱚ ᱜᱚᱞᱟᱭᱮᱫ-ᱟ᱾ ᱢᱮᱲᱦᱮᱫ ᱨᱮᱱᱟᱜ ᱥᱟᱢᱟᱱ ᱠᱚᱠᱚ ᱵᱮᱱᱟᱣᱮᱟ᱾
ᱚ ᱦᱚᱸ ᱦᱚ ᱦᱚ ᱵᱩᱡ ᱠᱮᱫᱟ ᱞᱤᱧ ᱾
ᱦᱳᱭ ᱛᱟᱨᱯᱚᱨᱮ ᱟᱨᱚ ᱢᱟᱱᱮ ᱟᱹᱰᱤ ᱞᱮᱠᱟᱱ ᱱᱮᱛᱟᱨ ᱫᱚ ᱵᱮᱱᱟᱜ ᱠᱟᱱᱟ ᱛᱚ ᱱᱚ-ᱚᱭ ᱦᱟᱸᱜ ᱜᱮᱥ ᱨᱮᱱᱟᱜ ᱴᱷᱟᱝᱠᱤ ᱠᱚᱠᱚ ᱵᱮᱱᱟᱣᱮᱫ-ᱟ ᱚᱱᱟ ᱠᱚ ᱩᱞᱰᱤᱝ ᱠᱚ ᱦᱩᱭᱩᱜ-ᱟ᱾
ᱦᱩᱸᱻ ᱚ ᱡᱟᱞᱟ ᱾ ᱚᱱᱠᱟᱜ ᱜᱮ ᱟᱵᱚ ᱢᱟ ᱯᱚᱭᱥᱟ ᱢᱟ ᱞᱟᱹᱠᱛᱤ ᱠᱟᱱ ᱜᱮᱭᱟ ᱪᱟᱥ ᱢᱟ ᱠᱷᱟᱹᱞᱤ ᱡᱚᱢ ᱥᱩᱢᱩ ᱜᱮᱵᱚᱱ ᱪᱟᱥᱟ ᱛᱟᱦᱚᱞᱮ ᱟᱫᱚ
ᱦᱳᱭ ᱦᱳᱭ ᱛᱟᱨᱯᱚᱨ ᱪᱟᱥᱟ ᱵᱚ ᱟᱠᱷᱽᱨᱤᱧ ᱨᱮᱦᱚᱸ ᱩᱱᱟᱝ ᱢᱟᱱᱮ ᱯᱩᱭᱥᱟᱹ ᱦᱚᱸ ᱵᱟᱝ ᱦᱩᱭᱩᱜ ᱠᱟᱱᱟ ᱛᱚ᱾
ᱵᱟᱝ ᱦᱩᱭᱩᱜ ᱠᱟᱱᱟ᱾ ᱛᱟᱯᱚᱨᱮ ᱚᱱᱠᱟ ᱡᱚᱢᱤ ᱡᱟᱭᱜᱟ ᱵᱟᱹᱱᱩᱜ-ᱟ ᱛᱚ᱾
ᱦᱳᱭ ᱛᱟᱨᱯᱚᱨᱮ ᱚᱱᱟ ᱫᱚ ᱢᱟᱱᱮ ᱠᱟᱹᱴᱤᱡ ᱠᱷᱚᱨᱪᱟ ᱩᱰᱩᱚᱠᱚᱜ ᱞᱮᱠᱟ ᱟᱹᱠᱷᱨᱤᱧ ᱠᱚᱫᱚ ᱜᱟᱱᱚᱜᱚᱜᱼᱟ᱾ ᱡᱟᱹᱥᱛᱤ ᱯᱩᱭᱥᱟᱹ ᱞᱟᱹᱠᱛᱤ ᱠᱷᱟᱱ ᱫᱚ ᱡᱟᱹᱥᱛᱤ ᱯᱩᱭᱥᱟᱹ ᱫᱚ ᱚᱱᱟ ᱠᱷᱚᱱᱟᱜ ᱵᱟᱝ ᱵᱚ ᱠᱩᱲᱟᱹᱣ ᱫᱟᱲᱮᱭᱟᱜᱼᱟ᱾ ᱚᱱᱟ ᱛᱮ ᱫᱚ? ᱛᱟᱦᱚᱞᱮ ᱟᱯᱮ ᱥᱮᱫ ᱫᱚ ᱠᱟᱹᱨᱠᱷᱟᱱᱟ ᱠᱚᱫᱚ ᱵᱟᱹᱱᱩᱜ ᱟᱱᱟ?
ᱵᱟᱝ ᱵᱟᱝ ᱠᱟᱹᱨᱠᱷᱟᱱᱟ ᱠᱚᱫᱚ ᱵᱟᱹᱱᱩᱜᱼᱟ᱾ ᱟᱫᱚ ᱮᱢᱱᱤ ᱚᱱᱟ ᱢᱤᱥᱛᱨᱤ ᱠᱟᱹᱢᱤ ᱜᱮ ᱵᱤᱥᱤ ᱠᱚ ᱪᱟᱞᱟᱜᱼᱟ ᱮᱠᱷᱚᱱ ᱫᱚ᱾
ᱚ ᱦᱚᱸ ᱛᱟᱦᱚᱞᱮ ᱚᱸᱰᱮ ᱢᱟ ᱡᱟᱹᱥᱛᱤ ᱦᱚᱲ ᱠᱚᱢᱟ ᱵᱟᱠᱚ ᱫᱚᱨᱠᱟᱨᱚᱜ ᱛᱚ ᱟᱫᱚ ᱩᱱᱟᱹᱜ ᱦᱚᱲ ᱫᱚ ᱪᱤᱠᱟᱹ ᱛᱮᱠᱚ ᱪᱷᱟᱴ ᱴᱟᱣ ᱠᱟᱱᱟ ᱠᱟᱹᱢᱤ ᱠᱚ᱾
ᱡᱷᱚᱛᱚ ᱦᱚᱲ ᱫᱚ ᱵᱟᱝ᱾ ᱟᱨ ᱠᱤᱪᱷᱩ ᱦᱚᱲ ᱫᱚ ᱵᱟᱭᱨᱮ ᱠᱚ ᱪᱟᱞᱟᱣ ᱠᱟᱱᱟ ᱟᱫᱚ ᱵᱮᱥᱤ ᱦᱚᱲ ᱫᱚ ᱵᱟᱹᱱᱩᱜ ᱠᱚᱣᱟ ᱟᱨᱠᱤ ᱟᱞᱮ ᱟᱹᱛᱩ ᱨᱮᱱ ᱫᱚ᱾
ᱚ ᱦᱚᱸ ᱵᱟᱦᱨᱮ ᱨᱮ ᱢᱮᱱ ᱛᱮᱫᱚ ᱦᱟᱱᱟ ᱵᱟᱦᱨᱮ ᱠᱟᱹᱢᱤ ᱦᱮ ᱮᱴᱟᱜ ᱨᱟᱡᱽᱡᱚ ᱠᱚᱨᱮ᱾
ᱦᱮᱸ ᱦᱮᱸ ᱦᱮ ᱤᱱᱠᱟ ᱡᱟᱦᱟᱸ ᱛᱤᱱᱟᱹᱜ ᱠᱟᱨ ᱜᱤᱫᱽᱨᱟᱹ ᱠᱚ ᱢᱮᱱᱟᱜ ᱠᱚᱣᱟ ᱟᱨᱠᱤ ᱤᱭᱟᱹ ᱧᱚᱜ ᱠᱚ ᱞᱟᱹᱴᱩ ᱧᱚᱜ ᱠᱚᱣᱟ ᱩᱱᱠᱩ ᱫᱚᱠᱚ ᱪᱟᱞᱟᱣ ᱠᱟᱱᱟ ᱛᱟᱦᱚᱞᱮ ᱟᱫᱚ ᱚᱲᱟᱜ ᱦᱚᱲ ᱠᱚ ᱢᱮᱱᱟᱜ ᱠᱚᱣᱟ ᱡᱟᱦᱟ ᱠᱤᱪᱷᱩ ᱢᱤᱫ ᱦᱚᱲ ᱵᱟᱨ ᱦᱚᱲ ᱠᱟᱛᱮᱜ
ᱚ ᱦᱟᱸᱜᱼᱟ
ᱦᱩᱸ ᱛᱟᱯᱚᱨᱮ ᱡᱚᱛᱚ ᱦᱚᱲ ᱫᱚ ᱵᱟᱭ ᱠᱟᱹᱢᱤᱭᱟ ᱛᱚ᱾
ᱦᱚ
ᱦᱩᱸ
ᱛᱟᱨᱯᱚᱨᱮ ᱚᱱᱟ ᱥᱩᱨ ᱠᱚᱨᱮ ᱫᱚ ᱚᱱᱟ ᱞᱮᱵᱟᱨ ᱠᱟᱹᱢᱤ ᱢᱤᱥ ᱛᱨᱤ ᱠᱟᱹᱢᱤ ᱪᱷᱟᱰᱟ ᱠᱟᱛᱮ ᱫᱚ ᱟᱨᱚ ᱡᱟᱦᱱᱟᱜ ᱚᱱᱠᱟᱱᱟᱜ ᱨᱳᱡᱽᱜᱟᱨ ᱠᱚᱫᱚ ᱪᱮᱫ ᱠᱚ ᱢᱮᱱᱟᱜ ᱛᱟᱯᱮᱭᱟ?
ᱦᱩᱸ ᱚᱱᱟ ᱵᱟᱫ ᱠᱟᱛᱮᱫ ᱵᱟᱹᱱᱩᱜᱼᱟ᱾
ᱟᱸ ᱦᱚᱸ ᱱᱚᱝᱠᱟ ᱥᱚᱵᱽᱡᱤ ᱠᱚ ᱵᱟᱯᱮ ᱪᱟᱥᱟ?
ᱵᱟᱝ ᱫᱟᱜ ᱨᱮᱭᱟᱜ ᱜᱮ ᱚᱵᱷᱟᱵᱽ ᱫᱟᱜ ᱜᱮᱛᱚ ᱵᱟᱹᱱᱩᱜᱼᱟ᱾ ᱱᱚᱝᱠᱟ ᱫᱟᱜ ᱨᱮᱭᱟᱜ ᱪᱮᱫ ᱵᱟᱹᱱᱩᱜᱼᱟ᱾
ᱟᱪᱪᱷᱟ ᱦᱳ
ᱥᱚᱵᱽᱡᱤ ᱠᱚ ᱪᱟᱥᱟᱫᱚ ᱮᱢᱱᱤ ᱡᱚᱢ ᱞᱮᱠᱟ ᱟᱨᱠᱤ, ᱟᱹᱠᱷᱨᱤᱧ ᱞᱮᱠᱟ ᱫᱚ ᱵᱟᱝ ᱵᱤᱡᱽᱱᱮᱥ ᱞᱮᱠᱟ ᱫᱚ ᱵᱟᱝ᱾
ᱚ ᱢᱟᱱᱮ ᱚᱱᱠᱟ ᱢᱟ ᱫᱟᱜ ᱞᱟᱹᱠᱛᱤᱜ ᱟ ᱛᱚ ᱪᱟᱥ ᱞᱟᱹᱜᱤᱫ ᱠᱷᱟᱱ ᱢᱟ᱾
ᱦᱩᱸ
ᱟ ᱛᱟᱦᱞᱮ ᱱᱚᱣᱟ ᱤᱭᱟᱹ ᱠᱚ ᱵᱟᱯᱮ ᱠᱷᱩᱞᱟᱹᱣ ᱠᱟᱜᱼᱟ ᱚᱱᱟ ᱠᱚᱨᱮ ᱡᱮᱢᱚᱱ ᱚᱱᱟ ᱥᱤᱢ ᱯᱷᱟᱨᱢ ᱠᱚ ᱥᱩᱠᱨᱤ ᱯᱷᱟᱨᱢ ᱠᱚ᱾
ᱵᱟᱝ ᱚᱱᱠᱟᱱᱟᱜ ᱫᱚ ᱵᱟᱹᱱᱩᱜᱼᱟ ᱟᱞᱮ ᱥᱩᱨ ᱠᱚᱨᱮᱫᱚ ᱟᱞᱮ ᱞᱚᱠᱟᱞ ᱟᱹᱛᱳ ᱨᱮᱫᱚ᱾
ᱟᱪᱪᱷᱟ᱾
ᱦᱩᱸ ᱚᱱᱟ ᱠᱚᱨᱮ ᱦᱚᱸᱛᱚ ᱵᱟᱹᱞᱤ ᱤᱱᱠᱟᱢ ᱢᱮᱱᱟᱜᱼᱟ ᱵᱟᱝ?
ᱦᱚ ᱚᱱᱟ ᱠᱚᱨᱮ ᱦᱚᱸ ᱛᱟᱨᱯᱚᱨᱮ ᱥᱚᱨᱠᱟᱨ ᱠᱷᱚᱱ ᱦᱚᱸ ᱜᱚᱲᱚ ᱥᱚᱯᱚᱦᱚᱫ ᱧᱟᱢᱚᱜ ᱠᱟᱱᱟ ᱛᱚ
ᱦᱩᱸ
ᱟᱫᱚ ᱚᱱᱮ ᱠᱟᱹᱴᱤᱡ ᱠᱟᱹᱢᱤ ᱦᱩᱭᱩᱜᱼᱟ ᱪᱷᱩᱴᱟᱹᱜ ᱦᱩᱭᱩᱜᱼᱟ᱾
ᱡᱮᱱᱳ ᱠᱟᱹᱢᱤ ᱜᱮ ᱵᱟᱢ ᱜᱚᱴᱟᱣ ᱞᱮᱱᱠᱟᱱᱡ ᱪᱮᱠᱟ ᱦᱩᱭᱩᱜᱼᱟ᱾
ᱦᱳᱭ ᱵᱤᱱᱟᱹ ᱠᱷᱟᱴᱟᱣ ᱛᱮᱫᱚ ᱦᱟᱸᱜ ᱵᱟᱭ ᱧᱟᱢᱚᱜᱚᱜᱼᱟ ᱯᱩᱭᱥᱟᱹ ᱠᱚᱫᱚ᱾
ᱦᱩᱸ ᱟᱫᱚ ᱡᱩᱫᱤ ᱢᱚᱱᱮᱭᱟ ᱢᱚᱱᱮ ᱢᱩᱨᱩᱠᱷ ᱠᱟᱛᱮ ᱡᱟᱦᱟᱸᱭ ᱟᱬᱜᱚᱱᱟ ᱚᱱᱟ ᱯᱷᱤᱞᱰ ᱨᱮ ᱟᱨᱠᱤ ᱛᱟᱦᱚᱞᱮ ᱩᱱᱤᱤᱴᱫᱚᱭ ᱫᱟᱲᱮᱭᱟᱜᱟᱭ ᱠᱟᱨᱚᱱ ᱥᱚᱨᱠᱟᱨ ᱦᱚᱸᱥ ᱤᱭᱟᱹᱭ ᱮᱢᱚᱜ ᱠᱟᱱᱟ ᱜᱚᱲᱚᱭ ᱮᱢᱚᱜ ᱠᱟᱱᱟ᱾
ᱦᱚᱭ ᱦᱟᱜ᱾
ᱦᱩᱸ ᱦᱩᱸ
ᱛᱟᱨᱯᱚᱨᱮ ᱡᱟᱦᱟᱸᱭ ᱫᱚ ᱱᱤᱡᱮ ᱛᱮᱦᱚᱸ ᱠᱚ ᱫᱟᱲᱮᱭᱟᱜ ᱠᱟᱱ ᱜᱮᱭᱟ ᱱᱤᱡᱮ ᱛᱮᱦᱚᱸ ᱠᱚ ᱠᱚᱨᱟᱣᱮᱫ ᱜᱮᱭᱟ᱾
ᱦᱮᱸ ᱡᱟᱦᱟᱭ ᱡᱟᱦᱟᱭ ᱦᱚᱭ ᱛᱚ ᱢᱮᱱᱟᱜᱼᱟ ᱚᱱᱠᱟ ᱩᱱᱤ ᱫᱚᱭ ᱪᱮᱫᱟᱜ ᱵᱟᱝ᱾
ᱦᱳᱭ ᱟᱫᱚ ᱱᱤᱡᱮᱨᱟᱜ ᱫᱚ ᱦᱟᱸᱜ ᱱᱤᱡᱮᱨᱟᱜ ᱦᱳᱭ ᱱᱤᱡᱮᱨᱟᱜ ᱠᱷᱚᱨ ᱪᱷᱟ ᱜᱮ ᱡᱟᱦᱟᱸ ᱛᱤᱱᱟᱹᱜ ᱜᱮ ᱞᱟᱵᱷ ᱨᱮᱱᱟᱜ ᱞᱚᱥᱠᱟᱱ ᱱᱟᱜ ᱚᱱᱟ ᱚᱱᱟᱦᱚᱸ ᱱᱤᱡᱮᱨᱟᱜ ᱜᱮ᱾
ᱦᱩᱸᱦᱩᱸ ᱦᱩᱸ ᱛᱟᱯᱚᱨᱮ ᱥᱚᱨᱠᱟᱨ ᱴᱷᱮᱜ ᱯᱮ ᱦᱟᱛᱟᱣ ᱞᱮᱠᱷᱟᱱ ᱚᱱᱟ ᱟᱨᱚ ᱢᱤᱜᱴᱮᱱ ᱫᱩᱠᱫᱩᱠᱷ ᱛᱟᱦᱮᱸᱱᱟ ᱛᱤᱥ ᱮ ᱮᱢᱚᱜᱼᱟ ᱛᱤᱥ ᱥᱳᱫ ᱟᱨᱚ
ᱦᱚᱭ,
ᱦᱩᱸ ᱚᱱᱟᱜᱮ, ᱟᱫᱚ ᱟᱵᱚ ᱥᱟᱱᱛᱟᱲ ᱩᱱᱟᱹᱜ ᱢᱚᱱᱮ ᱢᱩᱨᱩᱜ ᱠᱟᱛᱮᱜ ᱵᱟᱠᱚ ᱟᱲᱜᱚᱱᱟ ᱛᱚ ᱚᱱᱟ ᱞᱟᱭᱤᱱ ᱠᱚᱨᱮ ᱫᱚ ᱩᱱᱟᱹᱜ ᱫᱚ᱾
ᱦᱳᱭ ᱢᱟᱱᱮ ᱟᱵᱟᱣᱟᱜ ᱢᱟᱱᱮ ᱩᱱᱟᱹᱜ ᱥᱟᱦᱚᱥ ᱵᱟᱹᱱᱩᱜ ᱛᱟᱵᱚᱱᱟ, ᱡᱮ ᱚᱱᱟ ᱵᱚ ᱠᱚᱨᱟᱣᱟ ᱱᱚᱸᱰᱮ ᱠᱷᱚᱱ ᱯᱩᱭᱥᱟᱹ ᱵᱚ ᱚᱰᱚᱠᱟ᱾
ᱦᱮᱸ ᱵᱮᱵᱥᱟ ᱢᱟᱱᱮ ᱜᱮ ᱥᱟᱦᱚᱥ ᱠᱟᱱᱟ ᱥᱮ,
ᱦᱳᱭ ᱦᱳᱭ᱾
ᱩᱱᱟᱹᱜ ᱴᱟᱠᱟ ᱯᱚᱭᱥᱟ ᱥᱟᱦᱚᱥ ᱠᱟᱛᱮᱜ ᱚᱱᱟ ᱤᱭᱟᱹ ᱠᱟᱛᱮᱢ ᱤᱭᱟᱹ ᱠᱟᱜᱼᱟ ᱯᱷᱟᱥᱟᱣ ᱠᱟᱜᱼᱟ᱾ ᱵᱤᱥᱟᱹᱥ ᱢᱮᱱᱟᱜᱼᱟ ᱡᱮ ᱦᱩᱭᱩᱜ ᱜᱮᱭᱟ, ᱨᱩᱣᱟᱹᱲ ᱜᱮᱭᱟ ᱦᱮᱸ ᱦᱩᱸ᱾
ᱟᱨ ᱱᱚᱣᱟ ᱫᱚ ᱢᱤᱫᱴᱮᱝ ᱵᱮᱯᱟᱨ ᱠᱟᱱᱟ ᱛᱚ,
ᱦᱩᱸ᱾
ᱟᱫᱚ ᱵᱮᱯᱟᱨ ᱫᱚ ᱢᱟᱲᱟᱝ ᱯᱩᱸᱡᱤ ᱢᱟ ᱞᱟᱜᱟᱣ ᱜᱮ ᱦᱩᱭᱩᱜᱼᱟ ᱵᱤᱱᱟᱹ ᱯᱩᱸᱡᱤᱛᱮ ᱢᱟ ᱵᱮᱯᱟᱨ ᱵᱟᱭ ᱟᱫᱚ ᱟᱵᱚ ᱫᱚ ᱱᱚᱝᱠᱟ ᱦᱚᱸ ᱢᱮᱱᱟᱜ ᱠᱚᱣᱟ ᱢᱟᱱᱮ ᱡᱟᱦᱟᱸ ᱟᱵᱚ ᱠᱟᱹᱴᱤᱜ ᱠᱟᱹᱴᱤᱜ ᱡᱟᱦᱟᱸ ᱫᱚ ᱢᱤᱫ ᱦᱟᱡᱟᱨ ᱜᱟᱱ ᱵᱟᱨ ᱦᱟᱡᱟᱨ ᱜᱟᱱ ᱯᱩᱸᱡᱤ ᱞᱟᱜᱟᱣ ᱠᱟᱛᱮ ᱦᱚᱸᱛᱚ ᱵᱚ ᱠᱟᱹᱢᱤ ᱫᱟᱲᱮᱭᱟᱜ ᱜᱮᱭᱟ᱾
ᱦᱩᱸ,
ᱟᱫᱚ ᱚᱱᱠᱟᱱᱟᱜ ᱦᱚᱸ ᱵᱟᱵᱚ ᱪᱷᱩᱴᱟᱹᱜ ᱠᱟᱱᱟ᱾
ᱦᱩᱸ,
ᱡᱟᱦᱟᱸ ᱫᱚ ᱱᱚᱜᱼᱚ ᱱᱚᱣᱟ ᱦᱩᱭᱱᱟ ᱱᱤᱛᱚᱜ ᱫᱚ ᱱᱚᱜᱼᱚ ᱱᱟ ᱯᱟᱛᱟ ᱠᱚᱨᱮ ᱱᱟᱜ ᱴᱷᱮᱞᱟ ᱠᱚᱠᱚ ᱞᱟᱜᱟᱣᱮᱜᱼᱟ ᱡᱟᱦᱟᱸᱱᱟᱜ ᱮ ᱡᱚᱢᱟᱜ ᱠᱚᱠᱚ ᱟᱹᱠᱷᱨᱤᱧᱮᱜᱼᱟ ᱚᱸᱰᱮ ᱠᱷᱚᱱ ᱦᱚᱸᱛᱚ ᱴᱟᱠᱟ ᱯᱩᱭᱥᱟᱹ ᱦᱚᱸ ᱨᱳᱡᱽᱜᱟᱨᱚᱜ ᱠᱟᱱ ᱜᱮᱛᱟᱵᱚᱱᱟ᱾
ᱦᱩᱸ ᱨᱚᱡᱽᱜᱟᱨᱚᱜ ᱠᱟᱱ ᱜᱮᱭᱟ᱾
ᱦᱚ ᱛᱟᱨᱯᱚᱨᱮ ᱱᱚᱜᱼᱚᱭ ᱦᱟᱴ ᱠᱚᱨᱮ ᱦᱚᱸ ᱚᱱᱟ ᱠᱚᱫᱚ ᱞᱟᱜᱟᱣ ᱜᱟᱱᱚᱜ ᱜᱮᱭᱟ ᱚᱸᱰᱮ ᱠᱷᱚᱱ ᱦᱚᱸ ᱴᱟᱠᱟ ᱯᱚᱭᱥᱟ ᱵᱚ ᱨᱳᱡᱽᱜᱟᱨ ᱫᱟᱲᱮᱭᱟᱜᱼᱟ᱾ ᱦᱚᱸ ᱟᱵᱚ ᱫᱚᱵᱚ ᱞᱟᱡᱟᱜᱼᱟ ᱛᱚ ᱟᱵᱚ ᱥᱟᱱᱛᱟᱲ ᱫᱚ,
ᱦᱳᱭ ᱚᱱᱟ ᱜᱮᱛᱚ ᱢᱟᱨᱟᱝ ᱟᱡᱟᱨ ᱠᱟᱱᱟ ᱟᱵᱚᱣᱟᱜ ᱫᱚ᱾
ᱦᱚᱸ
ᱫᱤᱠᱩ ᱧᱮᱞ ᱠᱚᱵᱤᱱ ᱠᱟᱹᱴᱤᱜ ᱠᱟᱹᱴᱤᱜ ᱵᱩᱲᱦᱤ ᱵᱩᱲᱦᱤ ᱦᱟᱲᱟᱢ ᱦᱟᱲᱟᱢ ᱫᱟᱲᱮ ᱦᱚᱲ ᱠᱚ ᱮᱢᱱᱤ ᱠᱩᱲᱤ ᱜᱤᱫᱽᱨᱟᱹ ᱠᱚᱦᱚᱸ ᱠᱚ ᱮᱢᱱᱮ ᱨᱟᱥᱛᱟ ᱠᱚᱨᱮ ᱠᱚ ᱟᱠᱷᱨᱤᱧ ᱫᱟ ᱢᱮᱞᱟ ᱠᱚᱨᱮ ᱠᱚ ᱟᱠᱷᱨᱤᱧ ᱫᱟ ᱦᱟᱴ ᱠᱚᱨᱮ ᱠᱚ ᱟᱠᱷᱨᱤᱧ ᱫᱟ᱾
ᱦᱚᱭ, ᱢᱟᱱᱮ ᱩᱱᱠᱩ ᱫᱚ ᱡᱟᱦᱟᱸ ᱴᱟᱠᱟ ᱯᱩᱭᱥᱟᱹ ᱠᱟᱢᱟᱣ ᱥᱮ ᱟᱨᱡᱟᱣ ᱞᱟᱹᱜᱤᱫ ᱜᱮ ᱩᱱᱠᱩ ᱫᱚᱠᱚ ᱠᱚᱭᱚᱜ ᱦᱚᱨ ᱠᱟᱜᱼᱟ᱾
ᱦᱩᱸ ᱦᱩᱸ ᱦᱩᱸ᱾
ᱟᱫᱚ ᱞᱟᱡᱟᱜ ᱠᱷᱟᱱ ᱫᱚ ᱟᱫᱚ ᱴᱟᱠᱟ ᱯᱩᱭᱥᱟᱹ ᱫᱚ ᱚᱦᱚᱜᱮᱢ ᱟᱨᱡᱟᱣ ᱠᱮᱭᱟ᱾
ᱵᱟᱝ ᱵᱟᱝ, ᱦᱩᱸ ᱚᱱᱟ ᱜᱮᱛᱚ ᱵᱟᱝ ᱫᱚ ᱩᱱᱠᱩᱣᱟᱜ ᱢᱟᱭᱟᱝ ᱨᱮᱜᱮ ᱚᱱᱠᱟ ᱢᱮᱱᱟᱜᱼᱟ ᱵᱟᱝ ᱫᱚ ᱥᱮ,
ᱦᱳᱭ ᱯᱟᱞᱮᱱ ᱠᱷᱟᱭ
ᱦᱮᱸ ᱫᱤᱠᱩ ᱦᱚᱯᱚᱱᱟᱜ ᱫᱚ ᱵᱩᱫᱷᱤ ᱦᱚᱸ ᱚᱱᱟᱜᱮ ᱢᱮᱱᱟᱜ ᱛᱟᱠᱚ ᱚᱱᱠᱟᱜᱮ ᱵᱷᱟᱵ ᱰᱷᱮᱨ ᱟᱨᱠᱤ ᱪᱤᱠᱟᱹᱛᱮ ᱯᱚᱭᱥᱟ ᱨᱳᱡᱽᱜᱟᱨᱟ, ᱮᱨᱯᱚᱨ ᱡᱟᱦᱟᱸ ᱞᱮᱠᱟᱱᱟᱜ ᱠᱟᱹᱢᱤ ᱜᱮ ᱦᱩᱭᱪᱚ ᱩᱱᱤ ᱫᱚ ᱵᱟᱭ ᱞᱟᱡᱟᱜ ᱠᱟᱱᱟ᱾
ᱦ ᱛᱟᱨᱯᱚᱨᱮ ᱩᱱᱠᱩ ᱫᱚ ᱱᱚᱜᱼᱚᱭ ᱡᱩᱫᱤ ᱯᱩᱸᱡᱤ ᱵᱟᱹᱱᱩᱜ ᱛᱟᱭᱟ ᱟᱨ ᱚᱱᱟ ᱵᱮᱯᱟᱨ ᱮᱦᱚᱵ ᱞᱟᱹᱜᱤᱫ ᱥᱮ ᱵᱟᱹᱱᱤᱡ ᱵᱮᱯᱟᱨ ᱮᱦᱚᱵ ᱞᱟᱹᱜᱤᱫ ᱦᱟᱜ ᱡᱩᱫᱤ ᱵᱟᱹᱱᱩᱜ ᱛᱟᱭᱟ ᱟᱡ ᱫᱚ ᱦᱩᱰᱤᱧ ᱦᱩᱰᱤᱧ ᱠᱷᱚᱱᱟᱜ ᱢᱟᱱᱮ ᱮᱦᱚᱵ ᱵᱟᱭ ᱠᱟᱹᱢᱤ᱾ ᱡᱟᱦᱟᱸ ᱫᱚ ᱢᱚᱬᱮ ᱥᱟᱭ ᱞᱟᱜᱟᱜᱼᱟ ᱢᱤᱫ ᱦᱟᱡᱟᱨ ᱞᱟᱜᱟᱜᱼᱟ ᱚᱸᱰᱮ ᱠᱷᱚᱱᱜᱮ ᱞᱟᱜᱟᱣ ᱛᱮ ᱚᱱᱟ ᱠᱷᱚᱱᱜᱮ ᱫᱤᱱ ᱫᱤᱱ ᱛᱮ ᱡᱩᱫᱤ ᱚᱱᱟ ᱯᱩᱭᱥᱟᱹ ᱜᱮ ᱟᱱᱮ ᱵᱟᱨ ᱫᱚᱵᱚᱲ ᱯᱮ ᱫᱚᱵᱚᱲ ᱦᱩᱭᱩᱜ ᱛᱟᱭᱟ ᱚᱸᱰᱮ ᱠᱷᱚᱱ ᱜᱮ ᱢᱟᱨᱟᱝ ᱤᱫᱤᱭᱟ᱾ ᱟᱫᱚ ᱢᱤᱫ ᱫᱤᱱ ᱦᱤᱞᱳᱜ ᱩᱱᱤᱫᱚ ᱢᱟᱨᱟᱝ ᱦᱚᱲ ᱠᱤᱥᱟᱹᱲ ᱦᱚᱲᱮ ᱵᱮᱱᱟᱜ ᱟ ᱢᱟᱨᱟᱝ ᱵᱮᱯᱟᱨᱮ ᱵᱮᱱᱟᱜᱼᱟ᱾
ᱦᱩᱸ,
ᱟᱨ ᱟᱵᱚ ᱫᱚ ᱵᱟᱠᱚ ᱠᱷᱮᱭᱟᱞᱟᱜ ᱠᱟᱱ ᱛᱟᱵᱚᱱᱟ ᱚᱱᱟ ᱠᱚᱜᱮ᱾
ᱦᱩᱸ ᱦᱩᱸ ᱦᱩᱸ ᱦᱩᱸ᱾
ᱟᱵᱚ ᱫᱚ ᱱᱚᱜᱼᱚᱭ ᱚᱞᱚᱜ ᱯᱟᱲᱦᱟᱜ᱾ ᱦᱳᱭ ᱟᱵᱚ ᱱᱚᱜᱚᱭ ᱚᱞᱚᱜ ᱯᱟᱲᱦᱟᱣ ᱦᱚᱲ ᱦᱚᱸ ᱚᱱᱮ ᱪᱟᱹᱠᱨᱤ ᱜᱮ ᱠᱷᱟᱹᱞᱤ ᱯᱟᱸᱡᱟ ᱵᱟᱲᱟᱭᱟ ᱧᱟᱢ ᱠᱮᱫ ᱠᱷᱟᱱᱮ ᱧᱟᱢ ᱠᱮᱫ ᱜᱮ ᱡᱩᱫᱤ ᱵᱟᱭ ᱧᱟᱢ ᱞᱮ ᱠᱷᱟᱡ ᱫᱚ ᱟᱫᱚ ᱦᱟᱸᱜ ᱢᱩᱪᱟᱹᱫ ᱨᱮᱫᱚ ᱟᱫᱚ ᱤᱱᱠᱟᱹ ᱜᱮ ᱛᱟᱦᱮᱱᱟ ᱵᱟᱝ ᱫᱚ ᱵᱟᱹᱱᱤᱡ
ᱛᱚᱞᱟ ᱫᱚ ᱵᱮᱠᱟᱨ